ᱦᱮᱞᱳ
ᱦᱮᱸ ᱦᱮᱞᱳ, ᱦᱮᱸ᱾ ᱡᱚᱦᱟᱨ ᱜᱮ᱾
ᱟᱸᱡᱚᱢᱚᱜ ᱠᱟᱱᱟ ᱛᱚ ᱨᱚᱲ ᱠᱞᱤᱭᱟᱨ ᱧᱚᱜ᱾
ᱦᱮᱸ ᱟᱸᱡᱚᱢᱚᱜ ᱠᱟᱱᱟ ᱟᱹᱞᱤᱧᱟᱜ᱾
ᱦᱮᱸ
ᱛᱟᱦᱚᱞᱮ ᱱᱟᱯᱟᱭ ᱵᱟᱲᱟ ᱜᱮ᱾
ᱦᱮᱸ ᱟᱞᱤᱧ ᱫᱚ ᱱᱟᱯᱟᱭ ᱵᱟᱲᱟ ᱜᱮ ᱛᱟᱯᱚᱨᱮ ᱟᱵᱮᱱ ᱜᱮ᱾
ᱟᱹᱞᱤᱧ ᱦᱚᱸ ᱱᱟᱯᱟᱭ ᱜᱮ᱾
ᱟᱪᱪᱷᱟ ᱛᱟᱦᱚᱞᱮ ᱪᱮᱫ ᱟᱛᱮ ᱞᱟᱝ ᱨᱚᱯᱚᱲᱟ᱾
ᱮᱫ ᱵᱮᱱ ᱞᱟ. ᱭ ᱮᱫᱟ᱾
ᱯᱷᱳᱱ ᱫᱚᱢᱮ ᱥᱟᱰᱮ ᱠᱟᱱ ᱛᱟᱵᱤᱱ ᱫᱚ᱾ ᱦᱮᱞᱳ ᱦᱮᱞᱳ
ᱦᱮᱸ
ᱦᱮᱞᱳ
ᱞᱟᱹᱭ ᱵᱮᱱ ᱢᱟ᱾
ᱢᱮᱱᱮᱫᱟᱞᱤᱧ ᱯᱷᱳᱱ ᱫᱚᱢᱮ ᱥᱟᱰᱮ ᱠᱟᱱ ᱛᱟᱵᱮᱱ ᱫᱚ᱾
ᱚ ᱯᱷᱳᱱ ᱢᱤᱫᱴᱟᱝ ᱦᱤᱡᱩᱜ ᱠᱟᱱ ᱛᱟᱦᱮᱱ᱾
ᱟᱪᱪᱷᱟ ᱢᱮᱱᱮᱫᱟᱞᱤᱧ ᱪᱮᱫ ᱟᱛᱮ ᱞᱟᱝ ᱨᱚᱯᱚᱲᱟ ᱛᱟᱦᱚᱞᱮ᱾
ᱦᱮᱸ
ᱪᱮᱫ ᱪᱮᱫ ᱟᱛᱮ ᱞᱟᱝ ᱨᱚᱯᱚᱲᱟ ᱪᱮᱫ ᱱᱤᱭᱟᱹ ᱞᱟᱝ ᱨᱚᱯᱚᱲᱟ᱾
ᱦᱮᱸ ᱢᱟ ᱞᱟᱹᱭ ᱛᱟᱞᱟᱝ ᱟᱢ ᱜᱮ, ᱛᱟᱦᱞᱮ ᱱᱟᱯᱟᱭ ᱜᱮ ᱚᱲᱟᱜ ᱠᱚᱨᱮ ᱡᱚᱛᱚ ᱜᱮ ᱱᱟᱯᱟᱭ ᱜᱮ᱾
ᱦᱮᱸ ᱦᱮᱸ ᱱᱟᱯᱟᱭ ᱜᱮ᱾
ᱟᱪᱪᱷᱟ, ᱜᱚᱝᱠᱮ ᱛᱟᱦᱚᱞᱮ ᱠᱟᱹᱢᱤ ᱠᱚᱫᱚ ᱪᱮᱫ ᱠᱚᱵᱮᱱ ᱠᱟᱹᱢᱤ ᱵᱟᱲᱟᱭᱮᱫ ᱜᱮᱭᱟ ᱮᱠᱷᱚᱱ ᱫᱚ᱾
ᱮᱠᱷᱚᱱ ᱫᱚ ᱱᱚᱜᱚᱭ ᱪᱟᱥ ᱠᱟᱹᱢᱤ ᱨᱮ ᱪᱷᱩᱴᱟᱹᱣ ᱦᱩᱭ ᱟᱠᱟᱱᱟ᱾
ᱟᱪᱪᱷᱟ ᱛᱟᱦᱚᱞᱮ ᱪᱟᱥ ᱠᱚ ᱥᱟᱸᱜᱤᱧ ᱠᱮᱫᱟ ᱵᱮᱱ ᱜᱚᱝᱠᱮ᱾
ᱮ ᱱᱮᱜᱼᱮ ᱮᱦᱚᱵ ᱦᱩᱭ ᱟᱠᱟᱱᱟ ᱟᱞᱮ ᱥᱮᱫ ᱫᱚ ᱫᱟᱜ ᱡᱟᱹᱲᱤ ᱠᱟᱹᱴᱤᱡ ᱛᱟᱭᱱᱚᱢ ᱛᱮ ᱫᱟᱜ ᱠᱟᱫᱟᱭ ᱛᱚ ᱱᱚᱛᱮ ᱫᱚ᱾ ᱚᱱᱠᱟ ᱞᱮᱠᱟ ᱫᱚ ᱵᱟᱭ ᱫᱟᱜ ᱡᱟᱲᱤ ᱜᱮᱭᱟ ᱟᱨ
ᱫᱟᱜ ᱨᱮᱱᱟᱜ ᱵᱮᱵᱚᱥᱛᱷᱟ ᱚᱱᱠᱟ ᱵᱟᱹᱱᱩᱜᱼᱟ ᱱᱟᱹᱭ ᱱᱟᱞᱟ ᱠᱚᱫᱚ ᱵᱟᱹᱱᱩᱜᱼᱟ᱾
ᱟᱪᱪᱷᱟ ᱜᱚᱝᱠᱮ ᱱᱚᱛᱮ ᱦᱚᱸ ᱚᱱᱠᱟ ᱞᱮᱠᱟ ᱫᱚ ᱵᱟᱹᱱᱩᱜ ᱜᱮᱭᱟ ᱳᱭ ᱟᱨᱠᱤ ᱥᱮᱨᱢᱟ ᱫᱟᱜ ᱵᱷᱚᱨᱥᱟ ᱜᱮ᱾
ᱦᱳᱭ ᱦᱳᱭ᱾
ᱥᱮᱨᱢᱟ ᱫᱟᱜ ᱛᱟᱦᱚᱞᱮ᱾ ᱩᱜᱸ ᱜᱚᱢᱠᱮᱹ ᱞᱟᱹᱭ ᱫᱟᱞᱤᱧ ᱵᱟᱹᱫᱽ ᱠᱚᱫᱚ ᱟᱯᱮ ᱥᱮᱫ ᱫᱚ ᱫᱟᱜ ᱠᱟᱱ ᱜᱮᱭᱟ ᱥᱮ ᱵᱟᱝ?
ᱟᱹᱣᱨᱤ ᱟᱹᱣᱨᱤ ᱵᱟᱹᱫᱽ ᱠᱚᱫᱚ ᱵᱟᱝ ᱫᱟᱜ ᱟᱠᱟᱱᱟ ᱱᱮᱜ-ᱮ ᱜᱮ ᱮᱦᱚᱵ ᱟᱠᱟᱱᱟ ᱢᱟᱱᱮ ᱪᱟᱥ ᱾
ᱟᱪᱪᱷᱟ ᱦᱚᱸ ᱚᱱᱠᱟ ᱜᱮ ᱵᱟᱹᱫᱽ ᱠᱚᱫᱚ ᱰᱷᱮᱨ ᱠᱚᱞᱮ ᱨᱚᱦᱚᱭ ᱵᱟᱲᱟᱭ ᱦᱩᱭᱩᱜ ᱠᱟᱱ ᱜᱮᱭᱟ ᱾
ᱟᱪᱪᱷᱟ ᱾ ᱛᱟᱦᱚᱞᱮ ᱟᱯᱮ ᱥᱮᱫ ᱫᱚ ᱦᱩᱲᱩ ᱵᱮᱜᱚᱨ ᱟᱨ ᱟᱨ ᱪᱮᱫ ᱠᱚᱯᱮ ᱪᱟᱥ ᱜᱮᱭᱟ? ᱢᱮᱱᱫᱟᱞᱤᱧ ᱟᱯᱮ ᱥᱮᱫ ᱫᱚ ᱦᱩᱲᱩ ᱵᱟᱜᱟ ᱦᱩᱲᱩ ᱪᱷᱟᱲᱟ ᱟᱨ ᱪᱮᱫ ᱠᱚᱯᱮ ᱪᱟᱥ ᱜᱮᱭᱟ ᱦᱩᱲᱩ ᱵᱟᱫ ᱠᱟᱛᱮᱫ? ᱦᱩᱲᱩ ᱵᱟᱫ ᱠᱟᱛᱮ ᱟᱨᱚ ᱡᱟᱦᱟᱱᱟᱜ ᱯᱮ ᱪᱟᱥ ᱛᱮ ᱠᱤ?
ᱵᱷᱮᱱᱰᱤ, ᱡᱷᱤᱸᱜᱟᱹ, ᱵᱮᱸᱜᱟᱲ ᱾
ᱟᱪᱪᱷᱟ ᱾
ᱟᱸᱡᱚᱢ ᱮᱫᱟ ᱵᱮᱱ ᱜᱚᱢᱠᱮ?
ᱦᱮᱸ ᱦᱮᱸ ᱱᱤᱛᱚᱜ ᱟᱸᱡᱚᱢᱚᱜ ᱠᱟᱱᱟ ᱾
ᱠᱟᱹᱴᱤᱡ ᱚᱱᱠᱟ ᱱᱮᱴᱳᱣᱟᱨᱠ ᱠᱚ ᱯᱨᱚᱵᱞᱮᱢ ᱮᱫ ᱜᱮᱭᱟᱭ ᱫᱚᱢᱮ ᱜᱮ ᱾
ᱟᱪᱪᱷᱟ ᱾
ᱥᱚᱵᱡᱤ ᱠᱚ ᱚᱲᱟᱜ ᱨᱮ ᱡᱚᱢ ᱞᱟᱹᱜᱤᱫ ᱞᱤᱧ ᱨᱚᱦᱚᱭ ᱵᱟᱲᱟ ᱠᱟᱜ ᱜᱮᱭᱟ ᱾
ᱚ ᱾
ᱱᱟᱥᱮ ᱵᱟᱲᱜᱮ ᱠᱚᱨᱮ ᱜᱮ ᱾
ᱟᱯᱮ ᱥᱮᱫ ᱫᱚ ᱛᱟᱦᱞᱮ ᱵᱤᱨ ᱵᱩᱨᱩ ᱠᱚᱫᱚ ᱢᱮᱱᱟᱜ ᱟᱥᱮ ᱵᱟᱝ?
ᱦᱮᱸ ᱜᱚᱝᱠᱮ ᱢᱮᱱᱟᱜ ᱜᱮᱭᱟ ᱵᱤᱨ ᱵᱩᱨᱩ ᱠᱚᱫᱚ ᱾ ᱟᱯᱮ ᱥᱮᱫ ᱜᱚᱝᱠᱮ? ᱢᱮᱱᱫᱟᱞᱤᱧ ᱜᱚᱝᱠᱮ ᱟᱯᱮ ᱥᱮᱫ ᱫᱚ ᱵᱤᱨ ᱵᱩᱨᱩ ᱠᱚ ᱢᱮᱱᱟᱜ ᱜᱮᱭᱟ ᱥᱮ ᱵᱟᱝ? ᱦᱮᱞᱳ ᱾ ᱦᱮᱞᱳ ᱾